ᱦᱮᱞᱳ ᱟᱸᱡᱚᱢᱚᱜ ᱠᱟᱱᱟ ᱤᱧᱟᱹᱜ ᱨᱚᱲ᱾
ᱦᱮᱸ ᱟᱸᱡᱚᱢ ᱧᱟᱢᱚᱜ ᱠᱟᱱ ᱜᱮᱭᱟ᱾
ᱦᱳᱭ ᱦᱳᱭ᱾
ᱟᱪᱪᱷᱟ ᱟᱹᱞᱤᱧ ᱴᱷᱮᱱ ᱠᱷᱚᱱ ᱠᱷᱚᱱᱟᱜ ᱠᱤ ᱟᱹᱵᱤᱱ ᱡᱟᱦᱟᱱᱟᱜ ᱵᱤᱱ ᱟᱸᱡᱚᱢ ᱧᱟᱢᱫᱟ ᱡᱟᱦᱟᱸ ᱟᱹᱞᱤᱧᱟᱜ ᱨᱚᱲ ᱵᱟᱫᱮ ᱟᱨᱚ ᱡᱟᱦᱟᱱᱟᱜ ᱚᱱᱠᱟ ᱥᱟᱰᱮ ᱠᱚ?
ᱦᱮᱸ, ᱠᱷᱚᱨ ᱠᱷᱚᱨ ᱥᱟᱰᱮᱸ ᱠᱟᱱᱟ᱾
ᱟᱪᱪᱷᱟ ᱱᱤᱛᱚᱜ᱾
ᱦᱮᱸ ᱱᱤᱛᱚᱜ ᱫᱚ ᱠᱷᱟᱱᱟᱜ ᱵᱟᱝ ᱟᱸᱡᱚᱢ ᱧᱟᱢᱚᱜ ᱠᱟᱱᱟ᱾
ᱪᱷᱟᱛ ᱥᱮᱫ ᱠᱟᱹᱴᱤᱡ ᱞᱤᱧ ᱨᱟᱠᱟᱵ ᱟᱠᱟᱱᱟ, ᱛᱚ ᱚᱱᱟ ᱠᱟᱨᱚᱱ ᱛᱮᱞᱤᱧ ᱞᱟᱹᱭ ᱫᱟ ᱦᱳᱭᱫᱟᱭ ᱛᱚ᱾
ᱦᱳᱭ ᱦᱳᱭ᱾ ᱛᱟᱦᱚᱸᱞᱮ ᱛᱮᱦᱮᱧᱟᱜ ᱜᱟᱯᱟᱞ ᱢᱟᱨᱟᱣ ᱫᱚ ᱞᱟᱦᱟ ᱤᱫᱤ ᱞᱮᱠᱷᱟᱱ ᱜᱮ ᱱᱟᱯᱟᱭᱚᱜ-ᱟ᱾
ᱦᱮᱸ ᱴᱷᱤᱠ ᱞᱟᱹᱭ ᱠᱟᱫᱟᱢ᱾
ᱛᱟᱦᱚᱸᱞᱮ ᱢᱟ ᱮᱱᱠᱷᱟᱱ ᱮᱦᱚᱵᱽ ᱢᱮ᱾
ᱟᱪᱪᱷᱟ ᱛᱮᱦᱮ ᱧᱟᱜ ᱥᱟᱛᱟᱢ ᱫᱚ ᱵᱟᱠᱷᱟᱱ ᱫᱚ ᱟᱢ ᱜᱮ ᱴᱷᱤᱠ ᱢᱮ᱾ ᱚᱠᱟᱴᱟᱜ ᱥᱟᱛᱟᱢ ᱛᱮᱞᱟᱝ ᱨᱚᱯᱚᱲᱟ᱾
ᱪᱷᱟ ᱪᱷᱟ, ᱛᱟᱞᱦᱮ ᱚᱱᱟ ᱢᱟ ᱱᱟᱯᱟᱭ ᱠᱟᱛᱷᱟ ᱠᱟᱱ ᱜᱮ, ᱛᱟᱞᱦᱮ ᱛᱤᱦᱤᱧᱟᱜ ᱥᱟᱛᱟᱢ ᱫᱚ ᱦᱩᱭᱩᱜ ᱠᱟᱱ ᱛᱟᱞᱟᱝᱟ ᱡᱮ ᱟᱵᱚ ᱥᱚᱢᱟᱡᱽ ᱨᱮ, ᱢᱮᱱᱫᱚ ᱱᱟᱦᱟᱜ ᱨᱮ ᱧᱮᱞᱚᱜ ᱠᱟᱱᱟ ᱡᱮ ᱠᱚᱢ ᱩᱢᱮᱨ ᱨᱮ ᱢᱟᱹᱭ ᱛᱟᱠᱚ ᱠᱚ ᱵᱟᱯᱞᱟᱜ ᱠᱟᱱᱟ ᱟᱨ ᱵᱟᱹᱵᱩ ᱛᱟᱠᱚ ᱦᱚᱸ ᱠᱚᱢ ᱩᱢᱮᱨ ᱨᱮᱜᱮ ᱠᱚ ᱵᱟᱦᱩ ᱠᱚ ᱟᱹᱜᱩ ᱡᱚᱝᱚᱜ ᱠᱟᱱᱟ ᱦᱚᱜᱼᱚ ᱱᱟ ᱠᱚ ᱵᱟᱨᱮ ᱛᱮᱜᱮ᱾
ᱟᱪᱪᱷᱟ ᱦᱮᱸ ᱮᱠᱫᱚᱢ ᱴᱷᱤᱠ ᱠᱟᱛᱷᱟ ᱵᱮᱱ ᱢᱮᱱ ᱠᱟᱫᱟ ᱱᱚᱝᱠᱟ ᱫᱚᱢᱮ ᱧᱮᱞ ᱧᱟᱢᱚᱜ ᱠᱟᱱᱟ᱾
ᱦᱳᱭ ᱦᱳᱭ, ᱛᱚ ᱳᱡ ᱦᱮᱸ ᱟᱞᱤᱧ ᱞᱤᱧ ᱞᱮᱭᱫᱟ ᱡᱮ ᱯᱳᱭᱞᱳ ᱨᱮ ᱛᱚ ᱠᱷᱟᱱ ᱦᱟᱸᱜ ᱟᱹᱞᱤᱧ ᱜᱮᱞᱤᱧ ᱞᱟᱹᱭᱮᱫ ᱠᱟᱱᱟ, ᱦᱮᱸ?
ᱟᱪᱪᱷᱟ ᱦᱮᱸ ᱢᱟ ᱢᱮᱱ ᱵᱤᱱ᱾
ᱠᱷᱟᱱ ᱫᱚ ᱱᱚᱜ-ᱚᱭ ᱧᱮᱞ ᱫᱟᱵᱚᱱ ᱡᱮ ᱱᱟᱦᱟᱜ ᱨᱮᱫᱚ ᱠᱷᱟᱱ, ᱠᱚᱢ ᱩᱢᱮᱨ ᱨᱮᱠᱚ ᱵᱟᱯᱞᱟᱜ ᱠᱟᱱᱟ ᱥᱟᱶ ᱥᱟᱶᱛᱮ ᱚᱲᱟᱜ ᱠᱚᱨᱮᱱᱟᱜ ᱢᱟᱱᱟ ᱵᱟᱛᱟ ᱠᱚᱦᱚᱸ ᱵᱟᱝᱠᱚ ᱟᱸᱡᱚᱢ ᱫᱟ,
ᱦᱮᱸ᱾
ᱛᱚ ᱱᱟ ᱦᱟᱜ ᱨᱮ ᱵᱟᱹᱵᱩ ᱛᱟᱠᱚ ᱠᱚ ᱠᱟᱹᱢᱤᱭᱮᱫ ᱠᱟᱱᱟ, ᱛᱤᱱᱟᱹᱜ ᱜᱮ ᱡᱚᱛᱷᱟᱛᱚᱜ ᱠᱟᱱᱟ ᱟᱨ ᱛᱤᱱᱟᱹᱜ ᱜᱮ ᱵᱟᱝ ᱜᱟᱱᱚᱜ ᱠᱟᱱᱟ ᱡᱩᱫᱤ ᱵᱮᱱ ᱵᱟᱲᱟᱭ ᱠᱷᱟᱱ ᱞᱮᱭ ᱞᱮᱠᱷᱟᱱ ᱫᱚ ᱟᱹᱰᱤ ᱜᱮ ᱱᱟᱯᱟᱭ ᱠᱚᱜ ᱫᱚ᱾
ᱟᱪᱪᱷᱟ ᱢᱮᱱ ᱫᱟᱞᱤᱧ᱾ ᱦᱚᱸᱜ-ᱚᱭ ᱡᱮ ᱢᱟᱱᱮ ᱦᱚᱸᱜᱼᱚᱭ ᱠᱚᱢ ᱩᱢᱮᱨ ᱨᱮ ᱵᱟᱯᱞᱟᱜ ᱠᱟᱱᱟ ᱠᱚ᱾ ᱱᱚᱣᱟ ᱫᱚ ᱮᱠᱫᱚᱢ ᱢᱟᱱᱮ ᱵᱟᱝ ᱴᱷᱤᱠ ᱜᱮ ᱦᱩᱭᱩᱜ ᱠᱟᱱᱟ, ᱠᱟᱨᱚᱱ ᱩᱱᱟᱹᱜ ᱠᱚᱢ ᱩᱢᱮᱨ ᱨᱮ ᱵᱟᱯᱞᱟ ᱠᱟ ᱛᱮᱫ ᱫᱚ ᱡᱟᱦᱟᱸ ᱛᱤᱥᱚᱜ ᱢᱟᱱᱮ ᱟᱹᱠᱤᱱ ᱜᱷᱟᱨᱚᱸᱡᱽ ᱢᱟᱱᱮ ᱥᱚᱝ ᱥᱟᱨ ᱨᱮ ᱢᱟᱱᱮ ᱥᱚᱝᱥᱟᱨ ᱵᱟᱝ ᱴᱷᱤᱠ
ᱴᱷᱟᱠ ᱢᱟᱱᱮ ᱫᱚᱦᱚ ᱫᱟᱲᱮᱜᱼᱟ ᱠᱟᱨᱚᱱ ᱫᱚ ᱦᱳᱭᱳᱜ ᱠᱟᱱᱟ ᱦᱚᱸᱜᱼᱚᱭ ᱡᱮ ᱠᱚᱢ ᱳᱢᱮᱨ ᱨᱮ ᱥᱮ ᱵᱟᱝ ᱠᱤᱱ ᱢᱟᱱᱮ ᱠᱤᱱ ᱵᱟᱹᱭᱥᱟᱹᱣ ᱟᱠᱤᱱᱟᱜ ᱡᱮ ᱪᱮᱫᱠᱟ ᱠᱟᱛᱮᱜ ᱞᱟᱝ ᱪᱟᱞᱟᱣᱟ ᱥᱮ ᱪᱮᱫᱠᱟ ᱠᱟᱛᱮᱜ ᱪᱟᱞᱟᱣ ᱟᱠᱤᱱ ᱚᱱᱟ ᱠᱚ ᱤᱧ ᱡᱮᱢᱚᱱ, ᱡᱮᱢᱚᱱ ᱵᱟᱵᱩ ᱠᱚ ᱡᱟᱦᱟᱸᱭ ᱠᱚᱲᱟ ᱜᱤᱫᱽᱨᱟᱹ ᱦᱚᱸ ᱟᱹᱜᱩ ᱠᱟᱠᱚ ᱠᱟᱱᱟ ᱠᱚ ᱠᱚᱢ ᱩᱢᱮᱨ ᱨᱮ ᱠᱤᱱᱛᱩ ᱚᱱᱟ ᱠᱚᱫᱚ ᱡᱷᱚᱛᱚ ᱜᱮ ᱫᱚ ᱫᱚᱦᱚ ᱠᱟᱭ ᱠᱟᱱᱟᱭ ᱵᱟᱦᱩ ᱟᱨ ᱚᱱᱟ ᱨᱮᱱᱟᱜ ᱡᱷᱚᱛᱚ ᱚᱱᱟ ᱨᱮᱱᱟᱜ ᱡᱟᱟᱜᱩᱞᱳ ᱫᱟᱭᱤᱛᱛᱚ ᱟᱸᱜᱤᱵᱷᱟᱨ ᱠᱚᱫᱚ ᱡᱷᱚ ᱛᱚ ᱟᱡ ᱜᱚ ᱟᱡ ᱵᱟ ᱠᱤᱱ ᱢᱟᱱᱮ ᱜᱚ ᱵᱟᱵᱟ ᱠᱤᱱ ᱜᱚᱜ ᱫᱟ᱾ ᱢᱟᱱᱮ ᱟᱭᱟᱜ ᱫᱟᱭᱤᱛᱛᱚ ᱫᱚ ᱞᱮᱠᱟ ᱛᱮᱫᱚ ᱵᱟᱭ ᱠᱟᱹᱢᱤᱭᱟᱭ, ᱩᱱᱤ ᱫᱚ ᱟᱡ ᱠᱟᱨ ᱢᱚᱛᱚᱱ ᱟᱹᱜᱩ ᱠᱮᱫᱮᱭᱟ ᱟᱨ ᱱᱚᱝᱠᱟ ᱫᱟᱬᱟ ᱫᱟᱬᱟ, ᱛᱚ ᱚᱱᱟ ᱛᱟᱞᱟᱨᱮ ᱦᱚᱸᱜᱼᱚᱝᱠᱟ, ᱢᱤᱫᱴᱟᱝ ᱟᱹᱠᱤᱱ ᱛᱟᱞᱟ ᱨᱮ ᱢᱤᱫᱴᱟᱝ ᱮᱯᱮᱨᱦᱮᱰᱮᱡ ᱥᱩᱨᱩᱜᱼᱟ ᱛᱤᱠᱤᱱ
ᱦᱳᱭ ᱦᱳᱭ᱾
ᱟᱫᱚ ᱠᱤᱱ ᱮᱴᱠᱮᱴᱚᱬᱮ ᱠᱤᱱ ᱵᱩᱡᱷᱟᱹᱣ ᱛᱮ ᱚᱱᱠᱟ ᱟᱫᱚ ᱵᱟᱠᱤᱱ ᱵᱩᱡᱷᱟᱹᱣ ᱧᱟᱢ ᱫᱟᱲᱮᱜᱼᱟ ᱡᱮ ᱛᱟᱦᱚᱞᱮ ᱚᱝ ᱠᱟ ᱩᱱ ᱥᱚᱢᱚᱭ ᱫᱚ ᱢᱟᱱᱮ ᱵᱟᱝ ᱵᱩᱡᱷᱟᱹᱣ ᱧᱟᱢᱚᱜᱼᱟ ᱡᱮᱦᱮᱛᱩ ᱠᱚᱢ ᱩᱢᱮᱨ ᱨᱮᱠᱤᱱ ᱵᱟᱯᱞᱟ ᱠᱟᱱᱟ, ᱟᱠᱟᱴᱟᱜ ᱴᱷᱤᱠ ᱟᱠᱟᱴᱟᱜ ᱵᱷᱩᱞ ᱠᱟᱱᱟ ᱚᱱᱠᱟ ᱵᱟᱠᱤᱱ ᱵᱩᱡᱷᱟᱣ ᱧᱟᱢᱼᱟ᱾
ᱦᱳᱭ ᱦᱳᱭ ᱮᱠᱫᱚᱢ, ᱛᱚ ᱤᱧ ᱦᱚᱸ ᱠᱟᱹᱴᱤᱡ ᱤᱧ ᱞᱟᱹᱭ ᱞᱮᱜᱮ᱾
ᱦᱮᱸ ᱞᱮᱭ ᱵᱤᱱ᱾
ᱦᱮᱸ ᱱᱚᱭᱟᱜ ᱠᱷᱮᱛᱨᱮ ᱨᱮᱫᱚ ᱧᱮᱞᱚᱜ ᱠᱟᱱᱟ ᱡᱮ ᱠᱚᱢ ᱩᱢᱮᱨ ᱨᱮ ᱵᱟᱯᱞᱟ ᱫᱚ ᱠᱷᱟᱱ ᱠᱚᱲᱟ ᱜᱤᱫᱽᱨᱟᱹᱣᱟᱜ ᱦᱚᱸ ᱦᱚᱲᱢᱚ ᱨᱮᱱᱟᱜ ᱜᱚᱴᱷᱚᱱ ᱠᱷᱟᱱ ᱫᱚ ᱵᱟᱝ ᱯᱩᱨᱟᱹᱜ ᱠᱟᱱᱟ, ᱟᱨ ᱠᱩᱲᱤ ᱜᱤᱫᱽᱨᱟᱹᱣᱟᱜ ᱦᱚᱸ ᱵᱟᱝ ᱯᱩᱨᱟᱹᱜ ᱠᱟᱱᱟ ᱾
ᱦᱮᱸ ᱦᱮᱸ᱾
ᱦᱳᱣ ᱟᱨ ᱱᱤᱭᱟᱹᱻ ᱡᱟᱹᱞᱤ ᱩᱢᱮᱨ ᱨᱮᱜᱮ ᱡᱩᱫᱤ ᱟᱠᱚ ᱠᱚ ᱵᱟᱯᱞᱟᱜ ᱠᱟᱱ ᱜᱮᱭᱟ, ᱢᱮᱱᱠᱷᱟᱱ ᱟᱠᱚᱣᱟᱜ ᱡᱟᱦᱟᱸ ᱫᱟᱭᱤᱛᱛᱚ ᱠᱚ ᱛᱟᱦᱮᱸᱱ ᱠᱟᱱ ᱫᱚ, ᱢᱮᱱᱫᱚ ᱵᱟᱯᱞᱟ ᱞᱮᱱ ᱢᱮᱱᱠᱷᱟᱱ ᱛᱚ ᱛᱟᱦᱮᱸᱱᱟ ᱡᱟᱦᱟᱸ ᱫᱚ ᱦᱩᱭᱩᱜ ᱠᱟᱱᱟ, ᱚᱲᱟᱜ ᱨᱮᱱᱟᱜ ᱥᱟᱱᱟᱢ ᱡᱟᱵᱚᱛᱤᱭᱚ ᱠᱟᱹᱢᱤ ᱠᱚ, ᱟᱹᱠᱤᱱ ᱪᱮᱛᱟᱱ ᱨᱮ ᱵᱳᱦᱮᱞᱚᱜ-ᱟ᱾
ᱦᱮᱸ᱾
ᱟᱫᱚ ᱱᱚᱣᱟ ᱠᱚ ᱠᱟᱹᱢᱤ ᱠᱷᱮᱛᱨᱮ ᱠᱷᱟᱱ ᱦᱟᱸᱜ ᱧᱮᱞᱚᱜ ᱠᱟᱱᱟ ᱡᱮ ᱞᱟᱹᱭ ᱟᱭᱳ-ᱵᱟᱵᱟ ᱜᱮᱠᱤᱱ ᱧᱮᱞᱮᱫ ᱠᱤᱱᱟ ᱦᱟᱸᱜ ᱟᱨ ᱟᱭᱳ ᱵᱟᱵᱟ ᱡᱩᱫᱤ ᱵᱟᱝᱠᱤᱱ ᱛᱟᱦᱮᱸᱱᱟ ᱛᱟᱦᱚᱸᱞᱮ ᱠᱷᱟᱱ ᱦᱟᱸᱜ ᱱᱚᱣᱟ ᱫᱚ ᱟᱹᱠᱤᱱ ᱜᱮ ᱠᱟᱹᱢᱤ ᱞᱟᱜᱟ ᱠᱤᱱᱟ ᱥᱮ, ᱟᱨ ᱱᱚᱜ-ᱚ ᱱᱟ ᱠᱟᱹᱢᱤ ᱠᱚᱨᱮ ᱦᱚᱸ ᱧᱮᱞᱚᱜ ᱠᱟᱱᱟ ᱡᱮ ᱵᱟᱯᱞᱟ ᱯᱚᱨᱮ ᱫᱚ ᱠᱷᱟᱱ ᱦᱟᱸᱜ ᱪᱟᱥ ᱠᱟᱹᱢᱤ᱾
ᱠᱚ ᱥᱟᱥᱛᱮ ᱮᱢᱟᱱ ᱠᱟᱹᱢᱤ ᱠᱚᱨᱮ ᱦᱚᱸ, ᱱᱩᱠᱤᱱ ᱫᱚ ᱦᱟᱸᱜ ᱩᱱᱟᱹᱜ ᱫᱚ ᱥᱩᱨ ᱥᱩᱯᱩᱨ ᱨᱮ ᱵᱟᱝᱠᱤᱱ ᱛᱟᱦᱮᱸᱱ ᱠᱟᱱᱟ᱾
ᱦᱮᱸ ᱦᱮᱸ ᱦᱮᱸ᱾ ᱦᱮᱸ ᱴᱷᱤᱠ ᱠᱟᱛᱷᱟ ᱢᱟᱱᱮ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱟ ᱱᱚᱝᱠᱟ ᱧᱮᱞ ᱧᱟᱢᱚᱜ ᱠᱟᱱ ᱜᱮᱭᱟ᱾ ᱟᱞᱮ ᱪᱮᱜ ᱦᱚᱸ ᱡᱮᱢᱚᱱ ᱚᱱᱠᱟ ᱵᱟᱹᱦᱩ ᱠᱚᱠᱚ ᱟᱜᱩᱭᱮᱫ ᱠᱚᱣᱟ ᱥᱮ ᱚᱱᱠᱟ ᱚᱲᱟᱜ ᱨᱮᱠᱚ ᱵᱟᱹᱜᱤ ᱦᱚᱴᱚ ᱠᱟᱱᱟ ᱟᱨ ᱚᱱᱠᱟ ᱵᱟᱭᱨᱮ ᱠᱟᱹᱢᱤ ᱠᱚ ᱪᱟᱞᱟᱜ ᱠᱟᱱᱟ, ᱟᱹᱰᱤ ᱠᱚᱢ ᱩᱢᱮᱨ ᱠᱷᱚᱱᱟᱜ ᱜᱮ ᱟᱫᱚ ᱢᱟᱱᱮ᱾ ᱚᱱᱮ ᱡᱟᱦᱟᱸ ᱚᱞᱚᱜ ᱡᱤᱭᱚᱱ ᱠᱚᱫᱚ ᱟᱫᱚ ᱠᱚ ᱪᱟᱵᱟ ᱜᱤᱰᱤ ᱠᱟᱜ ᱠᱟᱱᱟ, ᱩᱱᱟᱹᱜ ᱠᱚᱢ ᱩᱢᱮᱨ ᱨᱮᱠᱚ ᱵᱟᱯᱞᱟ ᱜᱚᱫᱚᱜ ᱠᱟᱱᱟ᱾ ᱟᱨ ᱚᱱᱠᱟ ᱵᱟᱭᱨᱮ ᱛᱮᱠᱚ ᱪᱟᱞᱟᱜ ᱠᱟᱱᱟ, ᱴᱟᱠᱟ ᱠᱚ ᱠᱷᱟᱹᱛᱤᱨ᱾ ᱠᱤᱱᱛᱩ ᱚᱱᱟ ᱜᱮ ᱡᱩᱫᱤ ᱠᱟᱹᱴᱤᱡ ᱟᱹᱠᱤᱱ ᱩᱭᱦᱟᱹᱨ ᱠᱟᱛᱮ ᱠᱤᱱ᱾ ᱢᱟᱱᱮ ᱟᱠᱤᱱ ᱢᱚᱫᱽᱫᱷᱮ ᱨᱮᱠᱤᱱ ᱩᱭᱦᱟᱹᱨ ᱠᱮᱭᱟ ᱡᱮ, ᱟᱞᱟᱝ ᱫᱚ ᱠᱟᱹᱴᱤᱡ ᱯᱟᱲᱦᱟᱣ ᱠᱟᱛᱮ ᱚᱞ ᱯᱟᱲᱦᱟᱣ ᱠᱟᱛᱮ ᱡᱩᱫᱤ ᱠᱟᱹᱴᱤᱡ᱾ ᱴᱤᱡ ᱜᱮᱭᱟᱱ ᱠᱚ ᱦᱟᱛᱟᱣ ᱠᱟᱛᱮᱫ ᱞᱟᱝ ᱵᱟᱯᱞᱟ ᱠᱚᱜ-ᱟ ᱵᱟᱝ ᱴᱷᱤᱠ ᱠᱚᱜ-ᱟ᱾ ᱢᱟᱱᱮ ᱡᱚᱛᱚ ᱠᱤᱪᱷᱩ ᱵᱟᱲᱟᱭ ᱠᱟᱛᱮ ᱤᱧ ᱫᱩᱧ ᱢᱚᱱᱮᱭᱟ ᱦᱚᱜ-ᱚᱝ ᱠᱟ ᱦᱩᱭ ᱞᱮᱱ ᱠᱟᱱᱟ ᱟᱹᱠᱤᱱᱟᱜ ᱢᱚᱱᱮᱨᱮ ᱱᱚᱝᱠᱟ ᱪᱤᱱᱛᱟᱹ ᱵᱷᱟᱵᱱᱟ ᱦᱮᱡ ᱞᱮᱱᱠᱷᱟᱱ, ᱢᱟᱱᱮ ᱦᱤᱡᱩᱜ ᱢᱮᱱᱫᱟᱧ ᱥᱟᱱᱟᱢᱟᱜ ᱥᱟᱱᱟᱢ ᱦᱚᱲ ᱜᱮ᱾ ᱡᱩᱫᱤ ᱱᱚᱝᱠᱟ ᱠᱚ ᱪᱤᱱᱛᱟᱹ ᱵᱷᱟᱵᱱᱟᱭᱟ ᱛᱟᱦᱚᱸᱞᱮ ᱦᱟᱯᱮᱱ ᱫᱤᱱ ᱱᱚᱝᱠᱟ ᱫᱚ ᱵᱟᱝ ᱦᱩᱭᱩᱜ-ᱟ ᱩᱱᱟᱹᱜ ᱠᱚᱢ ᱩᱢᱮᱨ ᱨᱮ ᱵᱟᱯᱞᱟ ᱠᱚᱫᱚ᱾
ᱮᱠᱫᱚᱢ ᱮᱠᱫᱚᱢ ᱱᱚᱣᱟ ᱢᱟ ᱡᱚᱛᱷᱟᱛ ᱥᱟᱶ ᱥᱟᱶᱛᱮ ᱱᱟᱦᱟᱸᱜ ᱨᱮᱫᱚ ᱠᱷᱟᱱ ᱦᱟᱸᱜ᱾ ᱪᱮᱫ ᱵᱮᱱ ᱞᱟᱹᱭᱟ ᱱᱟᱦᱟᱸᱜ ᱨᱮᱫᱚ ᱠᱟᱷᱱ ᱦᱟᱸᱜ ᱱᱚᱣᱟ ᱠᱚᱫᱚ ᱢᱟᱹᱭ ᱵᱟᱹᱵᱩ ᱛᱟᱠᱚ ᱦᱚᱸ ᱵᱟᱝᱠᱚ ᱵᱩᱡᱽ ᱫᱟᱲᱮᱭᱟᱜ ᱠᱟᱱᱟ᱾ ᱟᱨ ᱡᱩᱫᱤ ᱵᱤᱱ ᱧᱮᱞᱟ ᱱᱟᱦᱟᱸᱜ ᱨᱮᱫᱚ᱾ ᱥᱮᱪᱮᱫ ᱨᱮᱱᱟᱜ ᱦᱟᱨ ᱚᱱᱟ ᱦᱚᱸ ᱤᱭᱟ ᱠᱚᱢ
ᱦᱮᱸ ᱴᱷᱤᱠ ᱵᱤᱱ ᱢᱮᱱᱫᱟ᱾ ᱠᱟᱹᱴᱤᱡ ᱢᱟ ᱟᱞᱮ ᱴᱷᱮᱱ᱾ ᱦᱮᱸ ᱟᱞᱮ ᱦᱚᱸ ᱚᱱᱠᱟ ᱫᱚᱢᱮ ᱜᱮ ᱧᱮᱞ ᱟᱠᱟᱱᱟ, ᱡᱮᱢᱚᱱ ᱚᱞᱚᱜ ᱯᱟᱲᱦᱟᱜ ᱵᱟᱜᱤ ᱠᱡᱟᱜ ᱠᱟᱱᱟ᱾ ᱡᱮᱢᱚᱱ ᱦᱟᱱ ᱰᱟᱭ ᱡᱮᱢᱚᱱᱚ ᱯᱨᱳᱜᱽᱨᱟᱢ ᱠᱚ᱾ ᱥᱩᱨᱩ ᱠᱟᱱᱟ ᱚᱱᱟ ᱠᱚᱨᱮ ᱠᱚ ᱫᱚᱢᱮ ᱠᱚ ᱪᱟᱞᱟᱜ ᱠᱟᱱᱟ, ᱚᱞᱚᱜ ᱯᱟᱲᱦᱟᱣ ᱵᱟᱹᱜᱤ ᱠᱟᱛᱮ ᱚᱱᱟ ᱠᱚᱨᱮ ᱜᱮᱠᱚ ᱪᱟᱞᱟᱜ ᱠᱟᱱᱟ᱾ ᱛᱟᱦᱚᱸᱞᱮ ᱟᱹᱵᱤᱱ ᱪᱮᱫ ᱵᱤᱱ ᱢᱮᱱᱟ ᱱᱚᱣᱟ ᱠᱤ ᱢᱟᱱᱮ ᱴᱷᱤᱠ ᱠᱚ ᱠᱚᱨᱟᱣ ᱫᱟ᱾ ᱡᱟᱦᱟᱸ ᱦᱤᱡᱩᱜ ᱠᱟᱱ ᱫᱤᱱ ᱠᱚ ᱢᱟᱨᱥᱟᱞᱚᱜ ᱛᱟᱠᱚᱣᱟ ᱠᱤ ᱟᱠᱚᱣᱟᱜ ᱟᱜᱟᱢ ᱰᱟᱦᱟᱨ ᱠᱚ ᱡᱟᱦᱟᱸ
ᱦᱮᱸ ᱱᱚᱣᱟ ᱢᱟ
ᱱᱚᱜᱼᱚᱭ ᱢᱟᱹᱭ ᱵᱟᱹᱵᱩ ᱛᱟᱠᱚ ᱦᱚᱸ ᱯᱟᱲᱦᱟᱜ ᱯᱟᱲᱦᱟᱜ ᱚᱠᱛᱚ ᱨᱮᱜᱮ ᱢᱮᱱᱫᱚ ᱟᱪᱠᱟ ᱜᱮᱠᱚ ᱵᱟᱹᱜᱤᱭᱮᱫ ᱠᱟᱱᱟ ᱟᱨ ᱱᱚᱸᱰᱮ ᱫᱚ ᱠᱷᱟᱱ ᱦᱟᱸᱜ ᱚᱱᱟ ᱦᱚᱸ ᱵᱩᱡᱷᱟᱹᱣ ᱞᱟᱹᱠᱛᱤᱜ ᱠᱟᱱᱟ ᱢᱮᱱᱫᱚ ᱚᱲᱟᱜ ᱨᱮᱱᱟᱜ ᱚᱱᱠᱟᱱᱟᱜ ᱠᱟᱹᱣᱰᱤ ᱠᱚᱨᱮᱱᱟᱜ ᱟᱱᱟᱴ ᱠᱷᱟᱹᱛᱤᱨ ᱠᱚ ᱵᱟᱹᱜᱤᱭᱮᱫ ᱠᱟᱱᱟ? ᱫᱟ. ᱜ ᱥᱮ ᱟᱠᱚᱣᱟᱜ ᱢᱚᱱᱮ ᱦᱚᱸ ᱯᱟᱲᱦᱟᱜ ᱨᱮ ᱵᱟᱝ ᱜᱚᱴᱟᱜ ᱠᱟᱱ ᱛᱟᱠᱚ ᱠᱷᱟᱹᱛᱤᱨ ᱠᱚ ᱵᱟᱹᱜᱤᱜ ᱠᱟᱱᱟ ᱱᱚᱜ ᱱᱚᱣᱟ ᱦᱚᱸ ᱵᱩᱡᱷᱟᱹᱣ ᱞᱟᱹᱠᱛᱤᱜ ᱠᱟᱱᱟ ᱟᱫᱚ ᱠᱷᱟᱱ ᱦᱟᱸᱜ ᱱᱤᱛᱚᱜ ᱫᱚ ᱡᱟᱦᱟᱸᱭ ᱠᱚᱠᱚ ᱵᱟᱹᱜᱤᱭᱮᱫ ᱠᱟᱱᱟ ᱩᱱᱠᱩ ᱠᱚᱫᱚ ᱦᱟᱸᱜ ᱟᱵᱮᱱ ᱵᱮᱱ ᱧᱮᱞᱟ ᱡᱮ ᱵᱷᱟᱹᱜᱤ ᱠᱟᱛᱮᱜ ᱢᱮᱱᱫᱚ ᱵᱟᱨ ᱯᱮ ᱥᱮᱨᱢᱟ ᱯᱚᱨ ᱟᱯᱱᱟᱨ ᱛᱮᱜᱮ ᱵᱟᱹᱦᱩᱭ ᱟᱹᱜᱩ ᱡᱚᱱᱚᱜ ᱠᱟᱱᱟᱭ ᱟᱫᱚ ᱟᱡ ᱮ ᱢᱚᱱᱮᱭᱮᱫ ᱠᱟᱱᱟ ᱡᱮ ᱵᱟᱹᱦᱩᱧ ᱟᱹᱜᱩ ᱡᱚᱝ ᱞᱮᱠᱷᱟᱱ ᱫᱚ ᱦᱟᱸᱜ ᱟᱹᱰᱤ ᱜᱮ ᱱᱟᱯᱟᱭᱚᱜ ᱛᱤᱧᱟ᱾ ᱾
ᱦᱮᱸ ᱢᱚᱱᱮᱭᱟ ᱡᱮ ᱢᱟᱱᱮ ᱤᱧ ᱢᱤᱫᱴᱟᱝ ᱠᱚᱢᱯᱞᱤᱴ ᱢᱟᱱᱮ ᱟᱡ ᱟᱡᱛᱮ ᱢᱚᱱᱮᱭᱮᱫᱟᱭ ᱵᱷᱚᱴ ᱠᱟᱣᱱᱟᱭ ᱵᱚᱞᱮ ᱚᱱᱠᱟᱭ ᱢᱚᱱᱮᱜ ᱟᱭ ᱵᱟᱝ ᱠᱤᱱᱛᱩ ᱤᱧ ᱢᱚᱱᱮᱭᱟ ᱦᱮᱸ ᱞᱟᱹᱭ ᱵᱤᱱ?
ᱦᱮᱸ ᱞᱟᱹᱭᱮᱫ ᱠᱟᱱᱟᱞᱤᱧ ᱚᱱᱟ ᱥᱟᱶ ᱥᱟᱶ ᱛᱮᱜᱮ ᱦᱟᱸᱜ ᱧᱮᱞᱟᱵᱤᱱ ᱡᱮ ᱟᱫᱚ ᱵᱟᱹᱦᱩᱭ ᱟᱹᱜᱩᱭᱮ ᱠᱟᱱᱟᱭ ᱩᱱᱤ ᱫᱚ ᱠᱷᱟᱱᱟᱜ ᱡᱟᱹᱞᱤ ᱩᱢᱮᱨ ᱜᱮ ᱢᱮᱱᱫᱚ ᱟᱡᱟᱜ ᱵᱩᱫᱷᱤ ᱫᱤᱥᱟᱹ ᱠᱚᱦᱚᱸ ᱩᱱᱟᱹᱜ ᱫᱚ ᱡᱮ ᱱᱤᱛᱚᱜ ᱫᱚ ᱠᱷᱟᱱᱟᱜ ᱵᱟᱯᱞᱟᱭᱮᱱᱤᱧ ᱥᱮ ᱱᱚᱰᱮ ᱦᱟᱸᱜ ᱡᱟᱶᱟᱭ ᱚᱲᱟᱜ ᱨᱮᱱᱟᱜ ᱠᱟᱹᱢᱤ ᱠᱩᱥᱱᱤ ᱠᱚ ᱠᱟᱹᱢᱤ ᱞᱟᱜᱟᱹᱧᱟ ᱟᱫᱚ ᱠᱷᱟᱱ ᱦᱟᱸᱜ ᱩᱱᱤᱭᱟᱜ ᱫᱚ ᱫᱤᱥᱟᱹ ᱫᱚ ᱛᱟᱦᱮᱸᱱ ᱛᱟᱭᱟ ᱡᱮ ᱱᱤᱡᱮᱨᱟᱜ ᱚᱲᱟᱜ ᱟᱨ ᱵᱟᱝ ᱟᱭᱳᱼᱵᱟᱵᱟ ᱚᱲᱟᱜ ᱨᱮ ᱡᱟᱦᱟᱸ ᱞᱮᱠᱟᱭ ᱛᱟᱦᱮᱸᱱ ᱠᱟᱱ ᱛᱮ ᱵᱮᱣᱦᱟᱨ ᱥᱮ ᱟᱪᱚᱨ ᱠᱚ ᱟᱡ ᱪᱮᱛᱟᱱ ᱨᱮᱜᱮ ᱛᱟᱦᱮᱸᱱᱟᱹᱧ ᱾
ᱟᱪᱪᱷᱟ ᱦᱮᱸ ᱚᱱᱠᱟ ᱢᱟᱛᱚ ᱵᱩᱨᱟᱹᱜ ᱜᱮᱭᱟ ᱡᱮᱛᱳ ᱢᱤᱫᱴᱟᱝ ᱠᱩᱲᱤ ᱜᱤᱫᱽᱨᱟᱹ ᱡᱮᱦᱮᱛᱩ ᱚᱱᱠᱟ ᱪᱟᱞᱟᱜ-ᱟᱭ ᱛᱚ ᱩᱱᱤ ᱫᱚ ᱢᱟᱱᱟᱣ ᱠᱚᱜᱮ, ᱪᱤᱱᱛᱟᱹᱭᱟᱭ ᱡᱮ ᱚᱲᱟᱜ ᱨᱮᱫᱚ ᱱᱚᱝᱠᱟ, ᱟᱨ ᱱᱚᱰᱮ ᱦᱮᱡ ᱠᱟᱛᱮᱜ ᱱᱚᱝᱠᱟ ᱠᱟᱹᱢᱤ ᱦᱩᱭᱩᱜ ᱠᱟᱱ ᱛᱤᱧᱟᱹ ᱠᱤᱱᱛᱩ ᱱᱚᱝᱠᱟ ᱫᱚ ᱪᱤᱱᱛᱟᱹ ᱵᱟᱝ ᱜᱟᱱᱚᱜᱼᱟ ᱾ ᱵᱟᱠᱷᱟᱱ ᱛᱚ ᱚᱱᱟ ᱫᱚ ᱢᱤᱫᱴᱟᱝ ᱟᱹᱲᱤᱥ ᱛᱮ ᱢᱤᱫᱴᱟᱝ ᱩᱭᱦᱟᱹᱨ ᱵᱚᱫᱚᱞᱚᱜ ᱠᱟᱱ ᱛᱟᱭᱟ ᱥᱮ ᱚᱱᱟ ᱦᱚᱸ ᱢᱤᱫ ᱢᱤᱫᱴᱟᱝ ᱡᱟᱱᱟᱢ ᱚᱲᱟᱜ ᱞᱮᱠᱟᱜᱮ ᱢᱚᱱᱮ ᱠᱟᱛᱮᱜ ᱛᱟᱦᱮᱸᱱ ᱦᱩᱭᱩᱜᱼᱟ ᱾ ᱡᱮᱦᱮᱛᱩ ᱚᱲᱟᱜ ᱨᱮᱦᱚᱸ ᱚᱱᱠᱟᱜᱮ ᱜᱚ ᱵᱟᱵᱟ ᱛᱟᱹᱠᱤᱱ ᱚᱸᱰᱮ ᱦᱚᱸ ᱚᱱᱠᱟ ᱜᱮ ᱪᱟᱞᱟᱣ ᱠᱟᱛᱮᱜ ᱡᱚᱛᱚ ᱜᱮ ᱢᱟᱱᱮ ᱱᱤᱡᱮᱨ ᱞᱮᱠᱟ ᱢᱚᱱᱮ ᱠᱚ ᱦᱩᱭᱩᱜᱼᱟ ᱛᱮ ᱩᱱᱠᱩ ᱥᱟᱛᱮ ᱛᱟᱦᱮᱸᱱ ᱦᱩᱭᱩᱜᱼᱟ ᱾ ᱡᱮᱦᱮᱛᱩ ᱢᱟᱱᱮ ᱠᱩᱲᱤ ᱜᱤᱫᱽᱨᱟᱹ ᱟᱜ ᱡᱤᱭᱚᱱ ᱴᱟᱜ ᱫᱚ ᱠᱟᱹᱴᱤᱡ ᱱᱟᱝᱠᱟᱱ ᱴᱟᱭᱤᱯ ᱧᱚᱜ ᱜᱮᱭᱟ ᱱᱚᱝᱠᱟᱱ ᱫᱷᱟᱨᱟ ᱜᱮᱭᱟ ᱾
ᱦᱚᱭ
ᱡᱟᱦᱟᱸ ᱫᱚ ᱱᱤᱡᱮ ᱩᱱᱠᱩ ᱫᱚ ᱟᱫᱚ ᱱᱤᱡᱮ ᱞᱮᱠᱟ ᱢᱟᱱᱮ ᱦᱩᱭᱩᱜᱳᱜᱼᱟ ᱟᱹᱰᱤ ᱟᱯᱱᱟᱨ ᱨᱮᱱ ᱾ ᱢᱟᱱᱮ ᱡᱷᱚᱛᱚ ᱠᱟᱹᱢᱤ ᱜᱮ ᱚᱱᱠᱟ ᱟᱹᱲᱤᱥ ᱵᱟᱝ ᱜᱟᱱᱚᱜᱼᱟ ᱥᱮ ᱠᱟᱹᱢᱤ ᱤᱫᱤ ᱦᱩᱭᱩᱜᱼᱟ ᱾ ᱟᱹᱞᱤᱧ ᱫᱚ ᱱᱚᱝᱠᱟᱞᱤᱧ ᱢᱮᱱᱟ ᱾ ᱡᱮᱢᱚᱱ ᱚᱲᱟᱜ ᱨᱮ ᱪᱮᱫᱠᱟ ᱛᱟᱦᱮᱸ ᱠᱟᱛᱮ ᱪᱮᱫᱠᱟᱢ ᱠᱟᱹᱢᱤ ᱛᱟᱦᱮᱸᱜ-ᱟ ᱚᱸᱰᱮ ᱦᱚᱸ ᱚᱱᱠᱟᱜᱮ ᱥᱮ ᱱᱚᱛ ᱤᱧᱟᱜ ᱜᱮ ᱡᱟᱦᱟᱸ ᱛᱤᱥᱚᱜ ᱵᱷᱟᱹᱜᱮ ᱦᱩᱭᱩᱜᱳᱜᱼᱟ ᱥᱮ, ᱟᱞᱮᱭᱟᱜ ᱵᱷᱟᱹᱜᱤ ᱦᱩᱭᱩᱜᱼᱟ ᱚᱱᱠᱟ ᱢᱚᱱᱮ ᱠᱟᱛᱮᱜ ᱠᱟᱹᱢᱤ ᱜᱮ ᱵᱮᱥᱟ ᱾
ᱮᱠᱫᱚᱢ ᱮᱠᱫᱚᱢ ᱱᱚᱣᱟ ᱢᱟ ᱱᱟᱯᱟᱭ ᱠᱟᱛᱷᱟ ᱠᱟᱱ ᱜᱮᱭᱟ ᱾ ᱥᱟᱶ ᱥᱟᱶᱛᱮ ᱟᱫᱚ ᱠᱷᱟᱱᱟᱜ ᱱᱮᱛᱟᱨ ᱫᱚ ᱥᱟᱱᱟᱢ ᱦᱚᱲᱟᱜ ᱨᱮᱜᱮ ᱱᱚᱝᱠᱟᱱᱟᱜ ᱵᱩᱫᱷᱤ ᱫᱤᱥᱟᱹ ᱫᱚ ᱩᱱᱟᱹᱜ ᱫᱚ ᱵᱟᱝ ᱛᱟᱦᱮᱸᱱ ᱠᱟᱱᱟ ᱦᱮᱸ ᱥᱮ ᱵᱟᱝ?
ᱦᱮᱸ ᱦᱮᱸ᱾ ᱟᱭᱢᱟ ᱞᱮᱠᱟᱱ ᱦᱚᱲ ᱜᱮ ᱦᱤᱛᱳᱜ ᱢᱮᱱᱟᱜ ᱵᱚᱱᱟ ᱟᱭᱢᱟ ᱞᱮᱠᱟᱱ ᱚᱱᱠᱟ ᱪᱤᱱᱛᱟᱹ ᱵᱷᱟᱵᱱᱟᱭᱟ ᱠᱚ ᱾ ᱠᱤᱱᱛᱩ ᱟᱹᱞᱤᱧ ᱞᱤᱧ ᱢᱮᱱᱟ ᱡᱮ ᱱᱚᱝᱠᱟᱱ ᱪᱤᱱᱛᱟᱹ ᱫᱷᱟᱨᱟ ᱤᱫᱤ ᱠᱟᱛᱮᱫ ᱜᱮ ᱢᱟᱱᱮ ᱵᱮᱥᱚᱜ-ᱟ ᱾
ᱦᱳᱭ ᱦᱳᱭ ᱚᱱᱟ ᱢᱟ ᱠᱟᱛᱷᱟ ᱠᱟᱱ ᱜᱮᱭᱟ ᱾ ᱢᱮᱱᱠᱷᱟᱱ ᱱᱟᱦᱟᱸᱜ ᱨᱮᱫᱚ ᱠᱷᱟᱱ ᱦᱟᱸᱜ ᱟᱵᱚᱣᱟᱜ ᱪᱤᱱᱛᱟᱹ ᱫᱷᱟᱨᱟ ᱫᱚ ᱟᱹᱰᱤᱜᱮ ᱞᱟᱦᱟ ᱧᱚᱜ ᱠᱟᱱᱟ ᱢᱮᱱᱫᱚ ᱥᱟᱱᱟᱢ ᱦᱚᱲ ᱜᱮᱠᱚ ᱠᱷᱚᱡᱚᱜ-ᱟ ᱾ ᱡᱮ ᱱᱚᱣᱟ ᱫᱚ ᱠᱷᱟᱱ ᱟᱨᱚ ᱛᱤᱱᱟᱹᱜ ᱤᱧ ᱠᱟᱹᱢᱤᱭᱟ ᱟᱨ, ᱵᱟᱝ ᱪᱮᱫᱟᱜ ᱤᱧ ᱠᱟᱹᱢᱤᱭᱟ, ᱚᱱᱠᱟᱱ ᱪᱤᱱᱛᱟᱹ ᱫᱷᱟᱨᱟ ᱠᱚ ᱛᱟᱦᱮᱸᱱ ᱠᱟᱱᱟ ᱾
ᱦᱳᱭ᱾ ᱢᱮᱱᱠᱷᱟᱱ ᱟᱹᱞᱤᱧ ᱱᱚᱣᱟ ᱦᱟᱯᱮ ᱱᱚᱣᱟ ᱢᱟᱱᱮ ᱵᱟᱯᱞᱟ ᱠᱷᱮᱛᱛᱨᱚ ᱞᱤᱧ ᱧᱮᱞ ᱟᱠᱟᱫᱟ ᱚᱱᱠᱟ ᱵᱟᱯᱞᱟ ᱠᱟᱛᱮᱜ ᱦᱚᱸ ᱩ ᱡᱟᱦᱟᱸᱭ ᱢᱟᱱᱮ ᱤᱫᱤᱭᱮᱫ ᱠᱚᱣᱟ ᱠᱚ ᱵᱟᱹᱦᱩ ᱠᱚ ᱟᱨ ᱚᱱᱠᱟ ᱵᱟᱹᱵᱩ ᱠᱚ ᱥᱮ, ᱚᱱᱠᱟ ᱠᱚᱲᱟ ᱜᱤᱫᱽᱨᱟᱹ ᱠᱚ ᱦᱮ ᱥᱮ ᱾ ᱩᱱᱠᱩ ᱢᱟ ᱚᱱᱠᱟ ᱥᱚᱝᱥᱟᱨ ᱠᱟᱹᱢᱤ ᱨᱮ ᱵᱟᱠᱚ ᱞᱟᱜᱟᱜ-ᱟ ᱛᱟᱦᱚᱸᱞᱮ ᱟᱹᱵᱤᱱ ᱪᱮᱫ ᱵᱤᱱ ᱢᱮᱱᱟ ᱱᱚᱣᱟ ᱠᱚ ᱤᱫᱤ ᱠᱟᱛᱮᱫ ᱾
ᱦᱮᱸ, ᱱᱚᱣᱟ ᱢᱟ, ᱟᱹᱰᱤ ᱱᱟᱯᱟᱭ ᱠᱩᱠᱞᱤ ᱵᱤᱱ ᱨᱟᱠᱟᱵ ᱠᱟᱫᱟ ᱢᱮᱱᱠᱷᱟᱱ ᱾ ᱵᱟᱯᱞᱟ ᱢᱟᱱᱮ ᱟᱹᱞᱤᱧ ᱫᱩᱞᱤᱝ ᱢᱚᱱᱮᱭᱟ ᱡᱮ ᱱᱚᱣᱟ ᱫᱚ ᱚᱲᱟᱜ ᱨᱮᱱᱟᱜ ᱡᱟ ᱡᱚᱵᱚᱛᱤᱭᱟᱹ ᱠᱟᱢᱤ ᱠᱚ ᱛᱟᱦᱮᱸᱱ ᱠᱟᱱ ᱫᱚ ᱢᱮᱱᱫᱚ ᱵᱟᱵᱟ ᱟᱨ ᱟᱭᱳ ᱡᱟᱦᱟᱸ ᱠᱤᱱ ᱫᱟᱭᱤᱛᱛᱚ ᱠᱤᱱ ᱧᱟᱢ ᱞᱮᱫᱟ ᱟᱹᱠᱤᱱᱟᱜ ᱜᱷᱟᱨᱚᱸᱡᱽ ᱨᱮ ᱚᱱᱮ ᱚᱱᱟ ᱫᱟᱭᱤᱛᱛᱚ ᱵᱟᱯᱞᱟ ᱯᱚᱨᱮ ᱫᱚ ᱱᱤᱡᱮᱨ ᱪᱮᱛᱟᱱ ᱨᱮ ᱦᱳᱭ ᱛᱟᱦᱮᱸᱱᱟ᱾ ᱦᱚᱸᱜ-ᱚ ᱱᱚᱝᱠᱟ ᱜᱮ ᱟᱫᱚ ᱱᱚᱣᱟ ᱫᱚ ᱠᱷᱟᱱ ᱦᱟᱸᱜ ᱵᱟᱱᱟ ᱦᱚᱲᱟᱜ ᱜᱮ ᱵᱩᱡᱷᱟᱹᱣ ᱞᱟᱹᱠᱛᱤ ᱠᱟᱱᱟ ᱢᱮᱱᱫᱚ ᱵᱟᱯᱞᱟ ᱯᱚᱨᱮ ᱫᱚ ᱠᱷᱟᱱ ᱥᱟᱱᱟᱢ ᱞᱮᱠᱟᱱᱟᱜ ᱫᱟᱭᱤᱛᱛᱚ ᱟᱨ ᱵᱟᱝ ᱚᱲᱟᱜ ᱠᱚᱨᱮᱱᱟᱜ ᱠᱟᱹᱢᱤ ᱠᱚᱦᱚᱸ ᱟᱹᱠᱤᱱ ᱛᱟᱞᱟ ᱛᱮᱜᱮ ᱦᱩᱭᱩᱜ-ᱟ᱾
ᱟᱪᱪᱷᱟ, ᱟᱹᱰᱤ ᱟᱭᱢᱟ ᱢᱟᱱᱮ ᱚᱠᱛᱚ ᱦᱚᱸ ᱥᱮᱴᱮᱨ ᱦᱤᱡᱩᱜ ᱠᱟᱱ ᱛᱟᱞᱟᱝᱟ᱾
ᱦᱳᱭ ᱦᱳᱭ᱾
ᱠᱷᱟᱴᱚ ᱢᱟᱪᱷᱟ ᱛᱮᱞᱟᱝ ᱢᱩᱪᱟᱹᱫᱟ᱾
ᱦᱳᱭ ᱦᱳᱭ ᱾ ᱛᱟᱦᱞᱮ ᱠᱷᱟᱱ ᱱᱚᱜ-ᱚᱭ ᱚᱠᱛᱚ ᱠᱚᱢᱟ ᱛᱤᱭᱳᱜ ᱦᱤᱡᱩᱜ ᱠᱟᱱᱟ, ᱛᱟᱦᱚᱸᱞᱮ ᱠᱷᱟᱱ ᱱᱚᱸᱰᱮ ᱜᱮᱞᱟᱝ ᱠᱮᱪᱮᱫ ᱦᱟᱛᱟᱲᱟ ᱱᱚᱣᱟ ᱜᱟᱯᱟᱞᱢᱟᱨᱟᱣ ᱫᱚ᱾
ᱟᱪᱪᱷᱟ ᱱᱚᱝᱠᱟ ᱜᱮ ᱟᱨ ᱦᱚᱸ ᱠᱷᱟᱱ ᱨᱚᱯᱚᱲ ᱦᱳᱭᱳᱜ-ᱟ, ᱴᱷᱤᱠ ᱜᱮᱭᱟ᱾
ᱦᱳᱭ ᱦᱳᱭ, ᱟᱪᱪᱷᱟ ᱴᱷᱤᱠ ᱜᱮᱭᱟ ᱢᱟ ᱮᱱᱠᱷᱟᱱ᱾
ᱦᱮᱸ, ᱢᱟ ᱛᱟᱦᱚᱸᱞᱮ᱾